ᱦᱮᱸ ᱜᱚᱝᱠᱮ ᱟᱸᱢᱟᱢ ᱫᱟᱵᱮᱱ ᱥᱮ?
ᱦᱮ ᱟᱸᱡᱚᱢ ᱜᱮ, ᱡᱚᱦᱟᱨ ᱜᱮ ᱾
ᱦᱮᱸ ᱡᱚᱦᱟᱨ ᱜᱮ ᱜᱚᱝᱠᱮ ᱾
ᱛᱚᱵᱮ ᱪᱮᱜ ᱵᱮᱱ ᱪᱮᱠᱟ ᱫᱚ
ᱪᱮ ᱵᱟᱝ, ᱡᱚᱢ ᱵᱟᱲᱟ ᱠᱟᱛᱮ ᱡᱤᱨᱟᱹᱣ ᱵᱟᱲᱟ ᱦᱩᱭ ᱠᱟᱱᱟ ᱾ ᱟᱵᱮᱱ ᱪᱮᱫ ᱠᱚ ᱵᱮᱱ ᱪᱤᱠᱟ ᱵᱟᱲᱟᱭᱟ?
ᱪᱷᱟ ᱟᱹᱞᱤᱧ ᱟᱹᱞᱤᱧ ᱦᱚᱸᱼᱼ ᱮᱢᱱᱮᱜᱮ ᱢᱮᱱᱟᱜ ᱞᱤᱧᱟ ᱱᱤᱛᱚᱜ ᱫᱚ, ᱟᱹᱞᱤᱧᱟᱜ ᱨᱚᱲ ᱴᱷᱤᱠ ᱜᱮᱵᱮᱱ ᱟᱸᱡᱚᱢᱮᱫᱟ ᱵᱟᱝ?
ᱦᱮᱸ ᱴᱷᱤᱠ ᱜᱮᱞᱤᱝ ᱟᱸᱡᱚᱢ ᱮᱫᱼᱼ ᱟᱹᱞᱤᱧᱟᱜ ᱴᱷᱤᱠ ᱜᱮ ᱟᱸᱡᱚᱢᱚᱜ ᱠᱟᱱᱟ ᱛᱷᱚ?
ᱦᱮᱸ ᱴᱷᱤᱠ ᱜᱤ ᱾
ᱦᱩᱸ ᱟᱪᱪᱷᱟ, ᱠᱤᱱᱛᱩ ᱛᱟᱦᱞᱮ ᱟᱯᱮ ᱠᱚ ᱥᱮᱱ ᱫᱚ ᱫᱟᱜ ᱵᱟᱲᱟᱭ ᱫᱟ ᱥᱮ ᱵᱟᱝ?
ᱫᱟᱜ ᱛᱚ ᱫᱟᱜ ᱮᱜ ᱠᱟᱱ ᱜᱮᱭᱟᱭ ᱛᱷᱚᱲᱟ ᱛᱷᱚᱲᱟ ᱜᱮ ᱾ ᱚ ᱦᱩᱲᱩ, ᱦᱩᱲᱩ ᱨᱚᱦᱚᱭ ᱡᱟᱹᱲᱤᱭᱟᱜ ᱞᱮᱠᱟ ᱫᱚ ᱵᱟᱭ ᱫᱟᱜ ᱮᱫᱟ ᱾
ᱚ ᱾ ᱟᱞᱮ ᱥᱮᱱ ᱦᱚᱸ ᱱᱚᱝᱠᱟ ᱜᱮ, ᱩᱱᱟᱹᱜ ᱡᱩᱨ ᱥᱟᱺᱦᱤᱡ ᱫᱚ ᱟᱹᱣᱨᱤᱭ ᱫᱟᱜᱟ ᱾
ᱦᱩᱸ ᱾ ᱨᱚᱦᱚᱭ ᱫᱚᱞᱮ ᱨᱚᱦᱚᱭ ᱠᱟᱜ ᱜᱮᱭᱟ ᱟᱞᱮ ᱫᱚ ᱢᱟᱱᱮᱼᱼ ᱦᱩᱸ ᱛᱚᱵᱮ ᱨᱚᱦᱚᱭ, ᱨᱚᱦᱚᱭ ᱪᱟᱵᱟ ᱵᱟᱲᱟ ᱠᱮᱫᱟᱯᱮ?
ᱵᱟᱝ ᱨᱚᱦᱚᱭ ᱪᱟᱵᱟ ᱫᱚ ᱟᱹᱣᱨᱤᱭᱟᱜᱼᱟ, ᱦᱚᱸᱜᱼᱚᱭ ᱵᱟᱹᱭᱦᱟᱹᱲ ᱵᱟᱹᱭᱦᱟᱹᱲ ᱠᱚᱛᱮ ᱠᱚ ᱨᱚᱦᱚᱭ ᱟᱠᱟᱫᱟ ᱚᱱᱛᱮ ᱡᱟᱦᱟᱸ ᱚᱱᱟᱼᱼ ᱚᱜ ᱞᱮᱠᱟᱱ ᱡᱟᱭᱜᱟ ᱚᱱᱠᱟ, ᱵᱟᱹᱫᱽ ᱵᱟᱹᱫᱽ ᱠᱚᱫᱚ ᱟᱨ ᱠᱚ ᱨᱚᱦᱚᱭᱟ ᱾ ᱚᱱᱠᱟ ᱡᱳᱨ ᱧᱚᱜ ᱜᱮ ᱟᱹᱣᱨᱤ ᱫᱟᱜ ᱟᱞᱮᱭᱟ ᱮᱱᱛᱮ, ᱟᱹᱣᱨᱤᱭ ᱫᱟᱜᱟ ᱾
ᱩᱸ ᱟᱫᱚ ᱚᱱᱠᱟ ᱤᱭᱟᱹ ᱫᱚ ᱵᱟᱹᱱᱩᱜ ᱛᱟᱵᱮᱱ, ᱵᱳᱨᱤᱝ ᱠᱩ ᱪᱮᱫᱼᱼ ᱵᱟᱹᱱᱩᱜ ᱛᱟᱯᱮᱭᱟ ᱫᱟᱜ ᱥᱩ, ᱢᱮᱱᱫᱟ ᱞᱤᱧ ᱫᱟᱜ ᱥᱩᱵᱤᱫᱟ ᱵᱟᱹᱱᱩᱜᱼᱟ ᱵᱟᱝ?
ᱵᱟᱝ ᱵᱟᱝ ᱫᱟᱜ ᱥᱩᱵᱤᱫᱷᱟ ᱵᱟᱹᱱᱩᱜ ᱟᱛᱚ, ᱚᱱᱟ ᱥᱮᱨᱢᱟ ᱫᱟᱜ ᱵᱷᱚᱨᱥᱟ ᱜᱮ ᱟᱞᱮᱥᱮᱱ ᱫᱚ ᱱᱚᱛᱮ ᱫᱚ ᱾ ᱟᱯᱮᱥᱮᱱ ᱫᱚ ᱚᱱᱛᱮ ᱤᱭᱟᱹ ᱠᱚ ᱢᱮᱱᱟᱜᱼᱟ ᱥᱮ ᱪᱮᱫ ᱠᱮᱱᱮᱞ ᱠᱚ ᱢᱮᱱᱟᱜᱼᱟ?
ᱢᱮᱱᱟᱜ ᱜᱮᱭᱟ ᱡᱚᱜᱚᱦ ᱡᱚᱜᱚᱦ ᱛᱮ ᱟᱫᱚ ᱚᱝᱠᱟ ᱢᱟᱱᱮ ᱢᱚᱸᱡᱽ ᱛᱮ ᱵᱟᱝ ᱪᱟᱞᱟᱜᱼᱟ ᱵᱟᱝ ᱫᱟᱜ ᱦᱚᱸ ᱾
ᱚ ᱾
ᱞᱟᱜᱟᱣ ᱵᱟᱲᱟᱣ ᱠᱟᱫᱟ ᱠᱚ ᱢᱟᱱᱮ ᱞᱟᱴᱩ-ᱞᱟᱴᱩ ᱦᱚᱲᱤᱡ ᱜᱤ᱾ ᱢᱟᱦᱟᱥᱚᱭ, ᱢᱟᱦᱟᱥᱚᱭ ᱧᱟᱢ ᱞᱮᱠᱷᱟᱡ ᱢᱟᱦᱟᱥᱚᱭ ᱴᱷᱮᱡ ᱜᱮ ᱞᱟᱜᱟᱜᱼᱟ ᱵᱟᱝ? ᱛᱮ ᱵᱟᱠᱤ ᱦᱚᱲ ᱫᱚ ᱠᱚ ᱧᱟᱢᱫᱟ ᱥᱮᱵᱟᱝ ᱚᱱᱟᱦ ᱤᱭᱟᱹ ᱵᱟᱹᱱᱩᱜᱼᱟ᱾
ᱮᱸ ᱩᱱᱤᱫᱚ ᱟᱫᱚ ᱟᱭᱟᱜ ᱜᱮᱭ ᱧᱮᱞᱟ ᱥᱮ ᱱᱤᱛᱚᱜ ᱫᱚ ᱡᱚ- -ᱛᱚ ᱦᱚᱲ ᱜᱮ ᱤᱱᱠᱟᱹᱜᱮ ᱢᱟᱱᱮ ᱡᱟᱦᱟᱸᱭ ᱧᱟᱢᱫᱟ, ᱟᱫᱚ ᱩᱱᱤᱜᱮᱭ ᱩᱸᱜ ᱤᱭᱟᱹ ᱠᱟᱜ ᱠᱟᱱᱟ᱾
ᱩᱸᱦ ᱛᱚᱵᱮ 'ᱦᱩᱞ ᱢᱟᱦᱟᱸ' ᱠᱚᱫᱚ ᱟᱯᱮᱥᱮᱜ ᱚᱠᱟᱞᱮ ᱞᱮᱠᱟ ᱯᱟᱨᱚᱢᱱᱟ?
'ᱦᱩᱞ ᱢᱟᱦᱟᱸ' ᱵᱷᱟᱞᱮᱹ ᱜᱮ ᱢᱟᱱᱟᱣ ᱵᱟᱲᱟ ᱦᱩᱭᱱᱟ᱾
ᱦᱚᱸ᱾
ᱚᱱᱠᱟ ᱟᱯᱮᱥᱮᱱ ᱫᱚ ᱯᱚᱨᱚᱵᱽ ᱠᱚ ᱦᱩᱭᱩᱜᱼᱟ ᱥᱮ 'ᱦᱩᱞ ᱢᱟᱦᱟ' ᱠᱚᱨᱮ?
ᱯᱚᱨᱚ ᱵᱟᱝ ᱦᱩᱭᱩᱜᱼᱟ 'ᱦᱩᱞ ᱢᱟᱦᱟ' ᱦᱩᱭᱱᱟ ᱴᱷᱤᱠ ᱜᱤ ᱱᱚᱛᱮ ᱦᱚᱸ ᱱᱤᱛᱚᱜ ᱢᱟᱱᱮ ᱟᱞᱮ ᱮᱱᱛᱮ ᱨᱟᱱᱤᱠᱟᱛᱟ ᱥᱮᱜ ᱨᱮ᱾ ᱟᱰᱤ ᱜᱷᱚᱴᱱᱟ ᱦᱩᱭᱱᱟ ᱣᱟᱱᱮ ᱟᱰᱤ ᱢᱟᱨᱟᱝ᱾
ᱪᱮᱜ ᱞᱮᱠᱟ ᱜᱷᱚᱴᱚᱱᱟ ᱦᱩᱭᱱᱟ?
ᱢᱤᱴᱮᱜ-ᱢᱤᱴᱮᱜ ᱠᱚᱲᱟ ᱵᱚᱞᱮ ᱠᱚ ᱜᱚᱡ ᱠᱮᱫᱮᱭᱟ ᱤᱱᱨᱮ᱾
'ᱦᱩᱞ ᱢᱟᱦᱟᱭᱮᱡ'
ᱟᱵ ᱢᱟᱱᱮ ᱱᱤᱫᱟᱹ ᱥᱮᱜ ᱠᱚ ᱫᱚᱦᱚᱞᱫᱟ ᱵᱟᱝ ᱱᱟᱭᱤᱜ ᱯᱨᱳᱜᱨᱟᱢ ᱛᱷᱮ ᱠᱟᱱᱟ᱾ ᱟᱫᱚᱜ ᱤᱱ ᱨᱮᱜᱮ ᱚᱠᱟ ᱞᱮᱠᱟ ᱵᱟᱝ ᱚᱠᱟ ᱵᱟᱰᱟᱭ ᱛᱤᱭᱟᱹᱜ ᱫᱟᱞᱤᱧ ᱢᱤᱴᱮᱜ ᱠᱩᱲᱤ ᱵᱚᱞᱮ ᱵᱟᱨ ᱦᱚᱲ ᱠᱤᱱ ᱠᱩᱥᱤᱭᱟᱭ ᱠᱟᱱ ᱛᱷᱮᱱᱟ᱾
ᱚ᱾
ᱟᱫᱚ ᱚᱱᱛᱮ ᱨᱮᱠᱚ ᱧᱟᱢ ᱠᱮᱫᱮᱭᱟ ᱜᱚᱡ ᱴᱚ ᱠᱟᱫᱮᱭᱟᱠᱚ᱾ ᱩᱱᱱᱤᱥ ᱥᱟᱞ ᱨᱤᱱᱤᱡ ᱠᱚᱲᱟᱭ ᱛᱷᱮᱸ ᱠᱟᱱᱟ᱾
ᱦᱩᱸ-ᱦᱩᱸ᱾
ᱤᱸᱫᱚ ᱢᱟᱱᱮ ᱱᱤᱫᱟᱹ ᱥᱮᱜ ᱵᱟᱠᱚ ᱫᱚᱦᱚ ᱞᱮᱠᱷᱟᱡ ᱢᱚᱸᱡᱽ ᱠᱚᱜᱼᱟ ᱵᱟᱝ ᱦᱚᱱᱟ ᱫᱤᱱ ᱨᱮᱜᱮ ᱟᱥᱚᱞ ᱠᱟᱢᱤᱢ ᱯᱟᱨᱚᱢ ᱪᱟᱟᱜᱼᱟ ᱵᱟᱱ ᱱᱤᱫᱟᱹ ᱥᱮᱜ
ᱦᱟᱺ ᱚᱱᱟ ᱧᱤᱫᱟᱹ ᱯᱟᱛᱟ ᱜᱮᱛᱚ ᱟᱵᱚ ᱫᱚ ᱟᱵᱚ ᱥᱟᱱᱛᱟᱲᱟᱜ ᱫᱚ ᱧᱤᱫᱟᱹ ᱯᱟᱛᱟ ᱜᱮᱛᱚ, ᱟᱫᱚ ᱧᱤᱫᱟᱹ ᱯᱟᱛᱟ ᱜᱮ ᱟᱵᱚ ᱦᱚᱸ ᱪᱟᱵᱟ ᱦᱚᱸ ᱪᱟᱵᱟᱭᱮᱜ ᱵᱚᱱᱟ᱾
ᱟᱡ ᱫᱚ᱾
ᱧᱤᱫᱟᱹ ᱯᱟᱛᱟ ᱛᱮᱜᱮ ᱚᱱᱮ ᱚᱞᱚᱜ ᱯᱟᱲᱦᱟᱜ ᱠᱚᱦᱚᱸ ᱵᱟᱝ ᱦᱩᱭᱩᱜ ᱠᱟᱱᱟ, ᱜᱤᱫᱟᱹᱨ ᱚᱝᱠᱟ ᱠᱟᱛᱮᱫ ᱜᱮᱠᱚ ᱤᱭᱟᱹ ᱪᱟᱵᱟᱜ ᱠᱟᱱᱟ ᱥᱮ ᱵᱟᱲᱤᱡᱚᱜ ᱠᱟᱱᱟ᱾
ᱟᱨ ᱛᱤᱦᱤᱱ ᱜᱟᱯᱟ ᱨᱮᱯ ᱠᱮᱥ, ᱴᱷᱤ ᱠᱮᱥ ᱱᱤᱫᱟᱹᱛᱮ ᱵᱟᱝ!
ᱦᱩᱸ, ᱵᱩᱦᱩ ᱠᱤᱪᱷᱩ ᱧᱤᱫᱟᱹ ᱫᱚ, ᱵᱩᱦᱩ ᱠᱤᱪᱷᱩ ᱜᱷᱚᱴᱱᱟ ᱜᱷᱚᱴᱟᱜᱼᱟ᱾
ᱟᱡ ᱫᱚ᱾
ᱠᱩᱲᱤ ᱜᱤᱫᱟᱹᱨᱟᱜ ᱠᱚᱱᱚ ᱥᱮᱴᱴᱤ ᱵᱟᱝ ᱛᱟᱸᱦᱮᱞᱱᱟ᱾ ᱫᱤᱱᱚᱢᱟᱱ ᱨᱮᱜᱮ ᱡᱟᱦᱟᱸ ᱛᱤᱱᱟᱹᱜ ᱚᱱᱟ ᱟᱭᱩᱵ ᱦᱟᱵᱤᱡ ᱛᱮ ᱟᱭᱩᱵ ᱳᱭ ᱥᱟᱛᱴᱟ, ᱟᱴᱴᱟ ᱦᱟᱵᱤᱡ ᱦᱩᱭ ᱞᱮᱱ ᱨᱮᱦᱚᱸ ᱛᱟᱹᱣ ᱴᱷᱤᱠ᱾
ᱦᱩᱸ᱾
ᱵᱟᱠᱟᱱ ᱛᱚ ᱱᱤᱛᱚᱜ ᱛᱚ ᱦᱟᱱᱮ ᱮᱠᱫᱚᱢ ᱚᱱᱟ ᱠᱚᱫᱚ ᱟᱰᱤ ᱦᱚᱲ ᱜᱚᱡ ᱫᱚ, ᱱᱤᱛᱚᱜ ᱫᱚ ᱵᱟᱠᱚ ᱢᱚᱱᱮ ᱵᱟᱲᱟᱣᱟᱜ ᱠᱟᱱᱟ ᱪᱮᱫ ᱦᱚᱸ ᱚᱱᱠᱟ ᱫᱚ᱾
ᱦᱚᱲ-ᱦᱚᱲ ᱜᱮ ᱛᱮᱹ ᱠᱚ ᱜᱚᱡᱚᱜ ᱠᱟᱱ ᱮᱴᱟᱜ ᱡᱟᱹᱛ ᱜᱚᱡ ᱠᱚᱯᱮ, ᱜᱚᱡ ᱠᱷᱟᱡ ᱦᱟᱝ?
ᱦᱮᱸ᱾
ᱮᱴᱟᱜ ᱡᱟᱛᱮᱢ ᱜᱚᱡ ᱞᱮᱠᱷᱟᱡ ᱛᱷᱤᱨ ᱠᱚᱶᱟ ᱦᱟᱸᱜ ᱥᱮᱪᱮᱜ ᱩᱱᱤ ᱞᱟᱹᱲᱦᱟᱹᱭ ᱠᱚ ᱮᱦᱚᱯᱟ ᱥᱮ ᱵᱟᱝ᱾
ᱦᱩᱸ-ᱦᱩᱸ᱾ ᱮᱴᱟᱜ ᱡᱟᱹᱛ ᱨᱮᱱ ᱜᱚᱡ ᱞᱮᱠᱷᱟᱱ ᱛᱚ ᱩᱱᱠᱩ ᱟᱨᱚ ᱮᱠᱫᱚᱢ ᱟᱹᱰᱤ ᱞᱟᱹᱴᱩ ᱭᱟᱠᱚ ᱟᱨᱚ᱾
ᱛᱚᱵᱮ᱾
ᱚᱱᱠᱟ ᱚᱱᱠᱟ ᱛᱮᱜᱮ ᱟᱨᱚ ᱞᱟᱹᱲᱦᱟᱹᱭ ᱠᱚᱦᱚᱸ ᱤᱭᱟᱹᱭᱮᱱ ᱜᱮ᱾ ᱟᱨ ᱟᱯᱮ ᱥᱮᱱ ᱟᱯᱮ ᱫᱚ ᱛᱟᱦᱞᱮ ᱚᱠᱟ ᱥᱟᱜ ᱚᱠᱟ ᱟᱛᱩ ᱚᱠᱟ ᱫᱤᱥᱚᱢ?
ᱟᱞᱮ ᱟᱥᱟᱢ᱾
ᱚ ᱟᱯᱮ ᱫᱚ ᱟᱥᱟᱢ ᱫᱤᱥᱚᱢ? ᱟᱞᱮ ᱫᱚ ᱤᱭᱟᱹ ᱵᱮᱝᱜᱚᱞ ᱚᱭᱮᱥᱴ ᱵᱮᱝᱜᱚᱞ᱾
ᱵᱮᱝᱜᱚᱞ᱾
ᱦᱳᱭ᱾
ᱩᱲᱤᱥᱟ ᱥᱮᱫ ᱵᱚᱞᱮ ᱢᱮᱞᱟ ᱪᱟᱞᱟᱜ ᱠᱟᱱᱟ ᱨᱚᱛᱷ ᱢᱮᱞᱟ᱾
ᱮ ᱨᱚᱛᱷ ᱢᱮᱞᱟ ᱱᱤᱛᱳᱜ ᱪᱟᱞᱟᱜ ᱠᱟᱱᱟ ᱟᱞᱮ ᱥᱮᱱ ᱦᱚᱸ ᱱᱚᱛᱮ ᱦᱚᱸ ᱚᱱᱠᱟ ᱦᱩᱭᱩᱜ-ᱟ ᱛᱚᱵᱮ ᱳᱲᱤᱥᱥᱟ ᱨᱮᱜᱮ ᱵᱷᱟᱞᱤ ᱫᱚ ᱦᱩᱭᱩᱜ-ᱟ ᱚᱱᱛᱮ ᱜᱮ᱾ ᱦᱩᱸ ᱚᱱᱛᱮ ᱜᱮᱛᱚ ᱚᱱᱟ ᱤᱭᱟᱹ ᱫᱚ ᱚᱸᱰᱮ ᱜᱮᱛᱚ ᱚᱱᱟ ᱡᱚᱜᱚᱱᱱᱟᱛᱷ ᱢᱚᱱᱫᱤᱨ᱾
ᱦᱩᱸ ᱵᱟᱯᱮ ᱪᱟᱞᱟᱜ ᱠᱟᱱᱟ ᱟᱯᱮ ᱫᱚ?
ᱟᱞᱮ ᱫᱚ ᱵᱟᱞᱮ ᱪᱟᱞᱟᱜ-ᱟ ᱠᱟᱹᱴᱤᱡ ᱥᱟᱹᱜᱤᱧ ᱦᱚᱸ ᱥᱟᱹᱜᱤᱧ ᱧᱚᱜ ᱜᱮᱭᱟ ᱛᱚ᱾
ᱩᱸ
ᱢᱚᱴᱟᱢᱩᱴᱤ ᱦᱩᱭᱩᱜ-ᱟ ᱮᱠ ᱰᱮᱲᱥᱚ ᱠᱤᱞᱳᱢᱤᱴᱟᱨ᱾
ᱟᱞᱮᱥᱮᱫᱚ ᱛᱚᱢᱟ ᱟᱨᱚ ᱟᱸᱰᱤ ᱡᱷᱟᱹᱞ ᱜᱤ᱾
ᱦᱮᱸ ᱟᱯᱮ ᱥᱮᱱ ᱠᱷᱚᱱ ᱫᱚ ᱟᱨᱦᱚ ᱥᱟᱺᱜᱤᱧᱚᱜ ᱜᱮᱭᱟ᱾
ᱪᱟᱞᱟᱜ ᱦᱩᱭᱩᱜᱟ ᱦᱟᱸᱜ ᱛᱟᱭᱚᱢ ᱛᱮ᱾
ᱦᱮᱸ
ᱪᱟᱞᱟᱜ ᱥᱟᱱᱟ ᱚᱱᱛᱮ ᱡᱷᱟᱲᱠᱷᱚᱱᱰ ᱥᱮᱫ ᱵᱚᱞᱮᱧ ᱪᱟᱞᱟᱜᱲ-ᱟ ᱫᱮᱣᱜᱷᱚᱨᱮᱢ ᱧᱮᱞ ᱠᱟᱜ ᱜᱮᱭᱟᱢ ᱫᱮᱣᱜᱷᱚᱨ? ᱨᱮᱞᱟ
ᱫᱮᱣᱜᱷᱚᱨ ᱟᱸᱡᱚᱢ ᱫᱩᱧ ᱟᱸᱡᱚᱢ ᱵᱟᱲᱟᱣ ᱠᱟᱫᱟ ᱚᱠᱟ ᱚᱱᱟ ᱚᱠᱟᱨᱮ ᱤᱭᱟᱹ? ᱚᱠᱟ ᱥᱴᱮᱴ ᱨᱮ ᱯᱟᱲᱟᱜ-ᱟ?
ᱡᱷᱟᱨᱠᱷᱟᱱ᱾
ᱚ ᱦᱮᱸ ᱡᱷᱟᱲᱠᱷᱚᱸᱰ ᱨᱮ᱾ ᱚᱱᱟ ᱠᱚᱨᱮᱢ ᱦᱮᱡ ᱵᱟᱲᱟ ᱠᱟᱱᱟ ᱥᱮᱪᱮᱫ?
ᱵᱟᱝ ᱛᱚ ᱱᱚᱜ ᱱᱚᱵᱷᱮᱢᱵᱚᱨ ᱚᱝᱠᱟ ᱫᱤᱵᱤ ᱥᱚᱢᱚᱭ ᱦᱟᱸᱜ ᱞᱮ ᱪᱟᱞᱟᱜ-ᱟ᱾
ᱚ ᱟ ᱛᱟᱦᱚᱞᱮ ᱟᱯᱮ ᱠᱚ ᱥᱮᱱ ᱫᱚ ᱚᱱᱠᱟ ᱱᱤᱛᱳᱜ ᱫᱚ ᱨᱚᱛᱷ ᱡᱟᱛᱛᱨᱟ ᱠᱚᱫᱚ ᱦᱩᱭᱩᱜ ᱠᱟᱱᱟ ᱥᱮ ᱵᱟᱝ?
ᱱᱤᱛᱳᱜ ᱫᱚ ᱱᱤᱛᱳᱜ ᱫᱚ ᱵᱟᱝ ᱦᱩᱭᱩᱜ ᱠᱟᱱᱟ ᱦᱟᱸᱜ ᱠᱟᱹᱢᱤ ᱠᱚᱨᱮ ᱠᱚ ᱵᱮᱥᱛᱚ ᱵᱟᱲᱟᱣ ᱠᱟᱱᱟ᱾ ᱡᱟᱦᱟᱸᱭ ᱚᱲᱟᱜ ᱨᱮ ᱵᱟᱭ ᱨᱚᱦᱚᱭᱮᱫ ᱠᱟᱱ ᱠᱷᱟᱸᱡ ᱩᱱᱤ ᱫᱚ ᱮᱴᱟᱜ ᱥᱮᱡ ᱠᱟᱹᱢᱤ,
ᱦᱩᱸ ᱦᱩᱸ
ᱱᱤᱛᱳᱜ ᱫᱚ ᱫᱤᱵᱤ ᱫᱮᱵᱤ ᱯᱩᱡᱟᱹ ᱦᱟᱸᱜ ᱛᱤᱭᱟᱹᱜᱚᱜ-ᱟ ᱤᱱᱟᱹ ᱠᱷᱚᱡ ᱛᱟᱭᱚᱢ ᱛᱮ ᱥᱴᱟᱴᱚᱜ-ᱟ ᱯᱩᱡᱟᱹ ᱠᱩ᱾
ᱦᱮᱸ ᱟ ᱛᱟᱦᱞᱮ ᱟᱯᱮᱥᱮᱱ ᱫᱚ ᱚᱱᱛᱮ ᱫᱚ ᱥᱚᱦᱨᱟᱭ ᱠᱚᱫᱚ ᱪᱮᱫ ᱞᱮᱠᱟ ᱠᱚ ᱢᱟᱱᱟᱣᱟ?
ᱥᱚᱦᱚᱨᱟᱭ ᱠᱚᱫᱚ ᱪᱮᱫ ᱞᱮᱠᱟᱞᱤᱧ ᱞᱟᱹᱭ ᱠᱮᱢᱟ? ᱠᱟ ᱜᱮᱠᱚ ᱢᱟᱱᱟᱣᱟ ᱮᱫ ᱛᱮᱦᱮᱡ ᱠᱟ ᱞᱮᱠᱟ ᱠᱚ ᱤᱭᱟᱹ ᱟᱹᱜᱩᱟᱠᱟᱫᱟ ᱞᱟᱦᱟ ᱠᱷᱚᱡ᱾
ᱟᱪᱪᱷᱟ ᱟᱯᱮ ᱠᱚᱦᱚᱸ ᱚᱱᱟ ᱠᱚᱨᱮ ᱫᱚᱯᱮ ᱢᱟᱱᱟᱣᱟ ᱥᱮ ᱵᱟᱝ?
ᱢᱟᱱᱟᱣ ᱵᱟᱦᱟ
ᱵᱟᱦᱟ ᱥᱚᱦᱨᱟᱭ ᱟᱪᱪᱷᱟ ᱛᱟᱦᱚᱞᱮ ᱥᱚᱨᱦᱟᱭ ᱫᱚ ᱵᱟᱨ ᱫᱷᱟᱣ ᱠᱚ ᱥᱚᱦᱨᱟᱭᱚᱜᱼᱟ ᱛᱚ ᱟᱯᱮ ᱫᱚ ᱚᱠᱟ ᱥᱚᱢᱚᱭ ᱯᱮ ᱥᱚᱦᱨᱟᱭᱚᱜ ᱚᱱᱠᱟ ᱥᱚᱦᱨᱟᱭ ᱵᱚᱸᱜᱟ ᱜᱮ ᱥᱮ ᱚᱱᱛᱮ ᱤᱭᱟᱹ ᱵᱚᱸᱜᱟ ᱯᱩᱥ ᱵᱚᱸᱜᱟ
ᱟᱞᱮ ᱫᱚ ᱚᱱᱟ ᱚᱱᱟ ᱠᱟᱹᱞᱤ ᱨᱮᱦᱚᱸ ᱠᱚ ᱥᱚᱨᱦᱟᱭᱚᱜᱼᱟ ᱵᱟᱝ ᱟᱫᱚᱢ ᱦᱚᱲ ᱫᱚ ᱟᱫᱚ ᱚᱱᱟ ᱠᱟᱹᱞᱤ ᱯᱩᱡᱟᱹ ᱢᱟ ᱮᱱᱛᱮᱜ ᱵᱟᱞᱮ ᱯᱩᱡᱟᱹᱭᱟ ᱟᱞᱮ ᱢᱟ
ᱦᱮᱸ
ᱫᱤᱱ ᱨᱮᱫᱚ ᱵᱟᱞᱮ ᱥᱚᱨᱦᱟᱭᱚᱜᱼᱟ ᱚᱱᱟ ᱡᱟᱱᱩᱣᱟᱨᱤ ᱥᱚᱢᱚᱭ
ᱱᱚᱣᱟ ᱢᱟᱱᱮ ᱦᱮᱱᱮᱜ ᱡᱟᱦᱟᱸ ᱚᱱᱟ ᱯᱩᱥ ᱵᱚᱸᱜᱟ ᱥᱟᱠᱨᱟᱛ ᱥᱚᱢᱚᱭ
ᱡᱟᱱᱩᱣᱟᱨᱤ
ᱟᱪᱪᱷᱟ ᱟᱞᱮ ᱥᱮᱱ ᱫᱚ ᱱᱚᱛᱮ ᱫᱚ ᱚᱱᱮ ᱠᱟᱹᱞᱤ ᱯᱩᱡᱟᱹ ᱠᱟᱹᱞᱤ ᱯᱩᱡᱟᱹ ᱫᱚᱥᱟᱨ ᱛᱮᱥᱟᱨ ᱜᱮᱞᱮ ᱟᱞᱮ ᱦᱚᱸᱞᱮ ᱥᱚᱦᱨᱟᱭᱚᱜᱼᱟ ᱱᱚᱛᱮ ᱫᱚ
ᱢᱟᱱᱮ ᱢᱮᱱᱟᱜ ᱠᱚᱣᱟ ᱵᱟᱱᱟᱨ ᱞᱮᱠᱟ ᱜᱮᱠᱚ ᱥᱚᱨᱦᱟᱭᱚᱜᱼᱟ ᱦᱚᱲ ᱠᱚ ᱟᱫᱚ ᱢᱟᱱᱮ ᱟᱞᱮ ᱜᱷᱟᱨᱚᱸᱡᱽ ᱨᱮᱫᱚ ᱢᱟᱱᱮ ᱵᱟᱞᱮ ᱯᱩᱡᱟᱹᱣᱟ ᱵᱟᱝ ᱠᱟᱹᱞᱤ
ᱦᱮᱸ
ᱟᱪᱪᱷᱟ ᱟᱯᱮ ᱟᱯᱮ ᱵᱟᱦᱟᱨ ᱵᱟᱦᱟᱨ ᱨᱮ ᱥᱮᱸᱫᱽᱨᱟ ᱯᱮ ᱪᱟ ᱪᱟᱞᱟᱜ ᱜᱮᱭᱟ
ᱥᱮᱸᱫᱽᱨᱟ ᱵᱟᱦᱟ ᱨᱮᱫᱚ ᱥᱮᱸᱫᱽᱨᱟ ᱠᱚᱫᱚ ᱵᱟᱞᱮ ᱪᱟᱞᱟᱜᱼᱟ᱾
ᱟᱯᱮ ᱥᱮᱱ ᱜᱮ ᱪᱚᱞ ᱞᱤᱧ ᱟᱸᱡᱚᱢ ᱞᱮᱫ ᱠᱚᱣᱟ ᱢᱟᱱᱮ ᱵᱟᱠᱚ ᱪᱟᱞᱟᱜᱼᱟ ᱵᱚᱞᱮ ᱟᱫᱚ ᱢᱟᱱᱮ ᱟᱞᱮ ᱥᱮᱫ ᱢᱟᱠᱚ ᱪᱟᱞᱟᱜ ᱜᱮᱭᱟ ᱵᱟᱝ ᱦᱮᱸ ᱵᱟᱦᱟ ᱯᱟᱛᱟ ᱨᱮ ᱫᱚ ᱟᱞᱮ ᱥᱮᱫ ᱫᱚ ᱚᱱᱮ ᱪᱟᱞᱟᱜ ᱠᱚ ᱵᱟᱝ ᱚᱸᱰᱮ ᱢᱟᱺᱡᱷᱤ ᱛᱷᱟᱱ ᱴᱷᱮᱜ ᱢᱟᱺᱡᱷᱤ ᱛᱷᱟᱱ ᱫᱟᱜ ᱥᱮ ᱪᱮᱫ ᱞᱮᱠᱟ ᱠᱚ ᱢᱮᱱᱟ ᱚᱸᱰᱮ ᱤᱭᱟᱹ ᱠᱚᱠᱚ ᱵᱚᱫᱞᱤᱭᱟ ᱵᱟᱝ? ᱤᱱᱟᱹ ᱠᱟᱛᱮᱫ ᱛᱟᱭᱚᱢ ᱛᱮ ᱱᱟᱭᱠᱮ ᱴᱷᱮᱜ ᱠᱚ ᱪᱟᱞᱟᱜᱼᱟ ᱱᱟᱭᱠᱮ ᱴᱷᱮᱜ ᱫᱟᱠᱟ ᱠᱚ ᱡᱚᱢᱟ
ᱦᱮᱸ ᱼᱼ
ᱡᱚᱢ ᱵᱷᱟᱜᱟᱣ ᱠᱟᱛᱮᱜ ᱥᱮᱸᱫᱽᱨᱟ ᱠᱚ ᱩᱰᱩᱠᱚᱜᱼᱟ᱾ ᱢᱟᱱᱮ ᱟᱫᱷᱚᱢ ᱦᱚᱲ ᱥᱮᱸᱫᱽᱨᱟ ᱠᱚ ᱩᱰᱩᱠᱚᱜᱼᱟ ᱟᱨ ᱚᱱᱠᱟ ᱠᱚ ᱵᱷᱟᱠᱚᱜᱼᱟ ᱢᱟᱱᱮ? ᱵᱟᱦᱟ ᱟᱹᱜᱩ ᱠᱚ ᱪᱟᱞᱟᱜᱼᱟ ᱟᱫᱷᱚᱢ ᱦᱚᱲ ᱵᱤᱨ ᱛᱮ ᱥᱟᱨᱡᱚᱢ ᱵᱟᱦᱟ
ᱦᱩᱸ ᱼᱼ
ᱦᱩᱸ ᱾
ᱛᱮᱫ ᱪᱮᱞᱮ ᱠᱩᱞᱟᱹᱭ ᱠᱚ ᱪᱤᱞᱤ ᱠᱚ ᱧᱟᱢ ᱠᱚᱣᱟ ᱜᱩᱰᱩ ᱪᱮᱬᱮ ᱟᱹᱜᱩ ᱠᱟᱛᱮᱜ
ᱟᱨ ᱛᱟᱞᱦᱮ ᱚᱱᱠᱟ ᱡᱟᱦᱮᱨ ᱡᱟᱦᱮᱨ ᱛᱷᱟᱱ ᱫᱚ ᱢᱮᱱᱟᱜ ᱛᱟᱯᱮᱭᱟ ᱥᱮ ᱵᱟᱝ?
ᱢᱮᱱᱟᱜ ᱜᱮᱭᱟ ᱾
ᱢᱮᱱᱟᱜ ᱜᱮᱭᱟ ᱾ ᱡᱟᱦᱮᱨ ᱛᱷᱟᱱ ᱛᱟᱞᱦᱮ ᱚᱸᱰᱮ ᱮᱱᱮᱡ ᱥᱮᱨᱮᱧ ᱠᱚ ᱦᱩᱭᱩᱜᱼᱟ ᱛᱚ ᱤᱱ ᱦᱤᱞᱚᱜ ᱢᱮᱭᱟᱝ ᱦᱤᱞᱚᱜ ᱵᱟᱦᱟ ᱫᱤᱱ ᱦᱤᱞᱚᱜ
ᱦᱮᱸ ᱦᱩᱭᱩᱜᱼᱟ ᱾ ᱪᱟᱞᱟᱜ ᱟᱠᱚ ᱥᱚᱲᱮ ᱠᱚ ᱡᱚᱢ ᱵᱷᱟᱜᱟᱣ ᱠᱟᱛᱮᱜ ᱠᱚ ᱮᱱᱮᱡᱚᱜᱼᱟ ᱾ ᱮᱱᱮᱡ ᱮᱱᱮᱡ ᱛᱮ ᱱᱟᱭᱠᱮ ᱴᱷᱮᱜ ᱠᱚ ᱪᱟᱞᱟᱜᱼᱟ ᱾
ᱦᱩᱸ ᱾
ᱯᱮ ᱟᱯᱮ ᱢᱟᱦᱟᱸᱜ ᱪᱮᱫ ᱞᱮᱠᱟ ᱚᱝᱠᱟ ᱴᱚᱞᱟ ᱨᱤᱜᱤ ᱢᱮᱱᱟᱜ ᱛᱟᱯᱮ ᱡᱟᱦᱮᱨ ᱛᱷᱟᱱ ᱥᱮ ᱚᱝᱠᱟ ᱤᱭᱟᱹ ᱨᱮ
ᱵᱟ ᱴᱚᱞᱟ ᱨᱮᱫᱚ ᱵᱟᱝ ᱟᱞᱮ ᱫᱚ ᱚᱱᱠᱟ ᱵᱟᱹᱫᱽ ᱛᱟᱞᱟ ᱨᱮ ᱮᱱᱛᱮᱫ ᱠᱷᱮᱛ ᱛᱟᱞᱟ ᱨᱮ ᱢᱤᱫᱴᱟᱝ ᱼᱼ ᱥᱟᱨᱡᱚᱢ ᱫᱟᱨᱮ ᱠᱚ ᱢᱮᱱᱟᱜᱼᱟ ᱚᱸᱰᱮ ᱠᱤᱪᱷᱩ ᱜᱤᱞᱟᱝ ᱱᱟᱱᱛᱮ ᱳᱭ ᱫᱚᱥ ᱵᱟᱨᱚᱴᱤ ᱥᱟᱨᱡᱚᱢ ᱫᱟᱨᱮ ᱠᱚ ᱾
ᱟᱞᱮ ᱫᱚ ᱚᱱᱠᱟ ᱴᱚᱞᱟ ᱨᱮᱜᱮ ᱢᱮᱱᱟᱜᱼᱟ, ᱢᱟᱱᱮ ᱫᱟᱨᱮ ᱠᱚᱦᱚᱸ ᱢᱟᱱᱮ ᱟᱹᱰᱤ ᱼᱼ ᱤᱭᱟᱹ ᱜᱤᱭᱟ ᱵᱟᱝ ᱾ ᱜᱟᱰᱟ ᱟᱹᱲᱤ ᱥᱤᱥᱴᱮᱢ ᱱᱩᱝᱠᱟ ᱟᱭ ᱤᱭᱟᱹᱭ ᱮᱢ ᱟᱹᱰᱤ ᱜᱟᱡᱟᱲ ᱾
ᱚ ᱾ ᱟᱞᱮ ᱫᱚ ᱟᱫᱚ ᱚᱱᱠᱟ ᱟᱹᱛᱩ ᱨᱮ ᱚᱱᱠᱟ ᱥᱤᱢ ᱼᱼ ᱥᱤᱢ ᱞᱮ ᱥᱟᱵ ᱤᱫᱤ ᱠᱮᱫ ᱠᱚ ᱜᱮ ᱾
ᱚ ᱼᱼ
ᱡᱟᱦᱟᱸᱭ ᱩᱱᱤ ᱟᱹᱛᱩ ᱨᱮᱱ ᱼᱼ ᱜᱚᱰᱮᱛ ᱦᱟᱲᱟᱢ ᱜᱚᱰᱮᱛ ᱦᱟᱲᱟᱢ ᱠᱟᱛᱩᱢ ᱵᱩᱡᱟ ᱥᱮ?
ᱦᱩᱸ ᱼᱼ
ᱩᱱᱤ ᱟᱫᱚ ᱥᱤᱢ-ᱮ ᱥᱟᱵ ᱤᱫᱤ ᱠᱚ ᱛᱟᱞᱮᱭ-ᱟ ᱾ ᱟᱨ ᱟᱫᱚ ᱚᱸᱰᱮ ᱡᱟᱦᱮᱨ ᱛᱷᱟᱱ ᱨᱮ ᱥᱮᱱ ᱠᱟᱛᱮᱜ ᱚᱸᱰᱮ ᱞᱮ ᱵᱚᱸᱜᱟ ᱠᱚ ᱩᱱᱠᱩ ᱾ ᱟᱨ ᱚᱱᱟ ᱥᱚᱲᱮ ᱠᱚ ᱡᱚᱢ ᱵᱟᱲᱟ ᱠᱟᱛᱮᱫ ᱮᱱᱮᱡ ᱥᱮᱨᱮᱧ ᱠᱚ ᱦᱩᱭᱩᱜᱼᱟ ᱾ ᱮᱱᱮᱡ ᱮᱱᱮᱡ ᱛᱮ ᱦᱟᱸᱰᱮ ᱟᱨᱚ ᱤᱭᱟᱹ ᱴᱷᱮᱱ ᱠᱚ ᱪᱟᱞᱟᱜ-ᱟ ᱚᱱᱮ ᱟᱢ ᱡᱟᱦᱟᱸ ᱞᱮᱠᱟᱢ ᱞᱟᱹᱭ ᱠᱮᱫ ᱱᱟᱭᱠᱮ ᱴᱷᱮᱱ ᱾
ᱚ ᱦᱮᱸ ᱾
ᱚᱱᱠᱟ ᱜᱮ ᱤᱭᱟᱹ ᱦᱩᱭᱩᱜᱼᱟ ᱾ ᱢᱟᱱᱮ ᱟᱵᱚ ᱥᱟᱱᱛᱟᱲᱟᱜ ᱫᱚ ᱵᱤᱥᱤ ᱠᱤᱪᱷᱩ ᱫᱚ ᱵᱟᱝ ᱵᱷᱤᱱᱟᱜ ᱚᱱᱮ ᱠᱤᱪᱷᱩ ᱠᱤᱪᱷᱩ ᱱᱟᱥᱮ ᱱᱟᱥᱮ ᱜᱮ ᱼᱼ ᱵᱷᱤᱱᱟᱜ ᱛᱟᱵᱚᱱᱟ ᱵᱟᱠᱷᱟᱱ ᱫᱚ ᱢᱤᱫ ᱫᱚ ᱢᱤᱫ ᱜᱮ ᱜᱚᱴᱟ ᱨᱮᱱ ᱥᱟᱱᱛᱟᱲ ᱜᱮ ᱾
ᱚ ᱼᱼ ᱟᱨᱦᱚᱸ ᱢᱟᱱᱮ ᱟᱞᱮ ᱥᱮᱜ ᱛᱷᱚ ᱛᱷᱚᱲᱟ ᱤᱭᱟᱹ ᱧᱚᱜ ᱠᱚ ᱠᱟᱹᱢᱤᱭᱟ, ᱢᱟᱱᱮ ᱚᱱᱛᱮ ᱦᱚᱲ ᱠᱚ ᱡᱟᱹᱥᱛᱤ ᱜᱮᱭᱟ ᱵᱟᱝ?
ᱵᱟᱝ ᱦᱮᱸ ᱦᱮᱸ
ᱥᱮᱜ ᱚ ᱚᱱᱛᱮ ᱠᱷᱚᱱ ᱜᱮᱥᱮ ᱱᱚᱛᱮ ᱠᱷᱚᱱ ᱦᱮᱡ ᱞᱮᱱᱟ ᱵᱟᱝ ᱦᱚᱲ।
ᱦᱮᱸ ᱵᱤᱥᱤ ᱡᱟᱹᱥᱛᱤ ᱫᱚ ᱦᱟᱱᱟ ᱤᱭᱟᱹ ᱨᱮ ᱡᱷᱟᱲᱠᱷᱚᱸᱱᱰ ᱨᱮ ᱛᱟᱨᱯᱚᱨᱮ ᱩᱲᱤᱥᱥᱟ᱾
ᱦᱩᱸ ᱢᱟᱱᱮ ᱚᱸᱰᱮ ᱥᱩᱨ ᱥᱩᱨ ᱯᱟᱲᱟᱜ ᱠᱟᱱᱟ ᱵᱟᱝ?
ᱦᱮᱸ ᱡᱷᱟᱲᱠᱷᱚᱸᱱᱰ ᱩᱲᱤᱥᱥᱟ ᱫᱚ ᱟᱞᱮ ᱴᱷᱮᱱ ᱠᱷᱚᱱ ᱫᱚ ᱱᱚᱸᱰᱮ ᱫᱚ ᱥᱩᱨ ᱥᱩᱨ ᱧᱚᱜ ᱜᱮ᱾
ᱟᱞᱮ ᱥᱮᱫ ᱫᱚ ᱡᱷᱟᱹᱞ ᱜᱮᱭᱟ ᱚᱱᱮ᱾
ᱦᱩᱸ ᱟᱥᱟᱢ ᱫᱤᱥᱚᱢ ᱚᱱᱛᱮ ᱜᱮ ᱵᱟᱝ ᱧᱮᱞ ᱵᱟᱲᱟ ᱦᱩᱭ ᱟᱠᱟᱱᱟ᱾
ᱟᱞᱮ ᱫᱚ ᱡᱷᱟᱲᱠᱷᱚᱸᱱᱰ ᱪᱟᱞᱟᱜ ᱥᱟᱱᱟᱭ ᱮᱫ ᱞᱮᱭᱟ᱾
ᱟᱥᱟᱢ ᱫᱤᱥᱚᱢ ᱚᱱᱟ ᱠᱚ ᱨᱮ ᱫᱚ ᱠᱟᱹᱴᱤᱡ ᱚᱭᱮᱫᱟᱨ ᱠᱚᱦᱚᱸ ᱵᱟᱹᱞᱤ ᱛᱟᱦᱮᱱᱟ ᱛᱚ ᱱᱚᱱᱠᱟ ᱤᱭᱟᱹ ᱫᱤᱱ ᱠᱚ ᱴᱩᱨᱤᱥᱴ ᱠᱚ ᱵᱷᱟᱹᱞᱤ ᱠᱚ ᱪᱟᱞᱟᱜ-ᱟᱛᱚ ᱚᱱᱛᱮ?
ᱴᱷᱮᱜ ᱠᱚᱼᱼ
ᱴᱩᱨᱤᱥᱴ ᱠᱚ ᱚᱱᱛᱮ ᱚᱱᱠᱟ ᱫᱟᱬᱟᱱ ᱦᱚᱲ
ᱦᱮᱸ ᱦᱮ ᱦᱤᱡᱩᱜ ᱜᱮᱭᱟ ᱠᱚ᱾
ᱚᱱᱛᱮ ᱡᱟ ᱫᱟᱬᱟᱱ ᱪᱟᱞᱟᱜ ᱨᱮᱱᱟᱜ ᱚᱱᱠᱟ ᱤᱭᱟᱹ ᱢᱮᱱᱟᱜ-ᱟ ᱥᱚᱠ ᱮᱱ ᱛᱮᱫ᱾ ᱟᱥᱟᱢ ᱫᱤᱥᱚᱢ